ᱟᱫᱚ
ᱡᱚᱦᱟᱨ ᱜᱮ
ᱜᱚᱝᱠᱮ ᱟᱸᱡᱚᱢᱚᱜ ᱠᱟᱱᱟ ᱨᱚᱲ
ᱦᱮᱸ ᱟᱡᱸᱡᱚᱢᱚᱜ ᱠᱟᱱᱟ
ᱚ ᱡᱚᱦᱟᱨ ᱜᱮ ᱜᱚᱢᱠᱮ
ᱦᱮᱸ ᱡᱚᱦᱟᱨ ᱜᱮ
ᱟᱨ ᱛᱟᱦᱚᱞᱮ ᱱᱟᱯᱟᱭ ᱵᱟᱲᱟ ᱜᱮ
ᱦᱮᱸ ᱱᱟᱯᱟᱭ ᱜᱮ
ᱚ ᱚᱲᱟᱜ ᱦᱚᱲ ᱠᱚ
ᱚᱲᱟ ᱦᱚ ᱱᱟᱯᱟᱭ ᱜᱮ ᱠᱚ
ᱚ ᱟᱹᱞᱤᱧ ᱦᱚᱸ ᱱᱤᱛ ᱞᱮᱠᱟ ᱪᱤᱠᱟᱹ ᱫᱚ ᱱᱟᱯᱟᱭ ᱜᱮ ᱢᱮᱱᱟᱜ ᱞᱤᱧᱟᱹ ᱟᱨ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱟᱭᱳᱼ ᱵᱟᱵᱟ ᱛᱟᱠᱚ ᱦᱚᱸ ᱱᱟᱯᱟᱭ ᱜᱮ ᱮᱠᱷᱚᱱ ᱫᱚ
ᱪᱮᱫ ᱵᱤᱱ ᱪᱤᱠᱟᱭ ᱫᱟ
ᱪᱮᱫᱹ ᱜᱮ ᱵᱟᱝ ᱜᱚᱢᱠᱮ ᱱᱚᱜᱼᱚᱭ ᱡᱚᱢ ᱵᱟᱲᱟ ᱠᱟᱛᱮᱫ ᱱᱤᱛᱚᱜ ᱡᱤᱨᱟᱣ ᱵᱟᱲᱟ ᱠᱚ ᱦᱩᱭ ᱟᱠᱟᱱᱟ ᱟᱵᱮᱱ ᱫᱚᱵᱮᱱ ᱪᱤᱠᱟᱹᱭᱮᱫ ᱛᱮ ᱜᱚᱝᱠᱮ
ᱟᱞᱤᱧ ᱦᱚᱸ ᱜᱤᱛᱤᱡ ᱦᱤᱭ ᱠᱟᱱᱟ
ᱜᱚᱢᱠᱮ ᱛᱮᱦᱮᱧ ᱫᱚ ᱢᱟᱱᱮ ᱟᱵᱚᱣᱟᱜ ᱚᱱᱟ ᱡᱟᱦᱟᱸ ᱥᱚᱨᱦᱟᱭ ᱯᱚᱨᱚᱵᱽ ᱢᱮᱱᱟᱜ ᱟᱠᱟᱫᱟ ᱚᱱᱟ ᱤᱫᱤ ᱠᱟᱛᱮᱫ ᱜᱮ ᱠᱟᱹᱴᱤᱡ ᱠᱟᱴᱤ ᱞᱟᱝ ᱨᱚᱯᱚᱲ ᱟ
ᱦᱮᱞᱳ
ᱦᱮᱞᱳ
ᱢᱮᱱᱫᱟᱹᱧ ᱜᱚᱝᱠᱮ ᱟᱵᱚᱣᱟᱜ ᱚᱱᱟ ᱥᱚᱨᱦᱟᱭ ᱯᱚᱨᱚᱵᱽ ᱤᱫᱤ ᱠᱟᱛᱮ ᱞᱟᱝ ᱨᱚᱯᱚᱲᱟ ᱛᱮᱦᱮᱧ ᱫᱚ
ᱦᱮᱞᱳ
ᱢᱮᱱᱫᱟᱹᱧ ᱟᱵᱚᱣᱟᱜ ᱡᱟᱦᱟᱸ ᱚᱱᱟ ᱥᱚᱨᱦᱟᱭ ᱯᱚᱨᱚᱵᱽ ᱢᱮᱱᱟᱜ ᱟᱠᱟᱫᱟ ᱚᱱᱟ ᱤᱫᱤ ᱠᱟᱛᱮ ᱜᱮᱞᱟᱝ ᱨᱚᱯᱚᱲᱟ
ᱦᱮᱸ ᱦᱮᱸ ᱨᱚᱯᱚᱲ ᱦᱩᱭᱩᱜᱼᱟ ᱦᱮᱸ ᱞᱟᱹᱭ ᱵᱤᱱ ᱟᱸᱡᱚᱢᱚᱜ ᱠᱟᱱᱟ
ᱤᱧ ᱠᱟᱹᱴᱤᱡ ᱤᱧ ᱞᱟᱹᱭᱮᱫᱟ ᱛᱟᱨᱯᱚᱨ ᱟᱢ ᱠᱟᱹᱴᱤᱡ ᱮᱢ ᱞᱟᱹᱭᱟ ᱠᱷᱟᱱ
ᱦᱮᱸ
ᱥᱚᱨᱦᱟᱭ ᱯᱚᱨᱚᱵᱽ ᱫᱚ ᱟᱞᱮ ᱥᱮᱫ ᱫᱚ ᱢᱟᱱᱮ ᱯᱩᱥ ᱵᱚᱸᱜᱟ ᱠᱚ ᱢᱟᱱᱟᱣ ᱛᱟᱦᱮᱱᱟ ᱟᱨ ᱥᱚᱨᱦᱟᱭ ᱫᱚ ᱢᱚᱬᱮ ᱢᱟᱦᱟ ᱥᱮ ᱢᱚᱬᱮ ᱫᱤᱱ ᱠᱚ ᱢᱟᱱᱟᱣ ᱛᱟᱦᱮᱱᱟ ᱚᱱᱟ ᱢᱚᱬᱮ ᱢᱟᱦᱟ ᱠᱚᱨᱮᱱᱟᱜ ᱧᱩᱛᱩᱢ ᱠᱚᱫᱚ ᱦᱩᱭᱩᱜ ᱠᱟᱱᱟ ᱩᱢ ᱢᱟᱦᱟ
ᱦᱮᱸ ᱦᱩᱸ
ᱫᱟᱠᱟᱭ ᱢᱟᱦᱟ ᱠᱷᱩᱱᱴᱟᱹᱣ ᱢᱟᱦᱟ ᱡᱟᱞᱮ ᱢᱟᱦᱟ ᱟᱨ ᱜᱟᱫᱚᱭ ᱢᱟᱦᱟ ᱥᱮ ᱡᱟ-ᱡᱟᱞᱮ ᱢᱟᱦᱟ ᱱᱚᱝᱠᱟ ᱢᱚᱬᱮ ᱢᱟᱦᱟ ᱱᱟᱜ ᱧᱩᱛᱩᱢ ᱟᱞᱮ ᱥᱮᱫ ᱫᱚᱠᱚ ᱞᱟᱹᱭ ᱛᱟᱦᱮᱱᱟ ᱟᱨᱚ ᱜᱚᱝᱠᱮ ᱟᱯᱮ ᱥᱮᱫ ᱫᱚ ᱚᱠᱟ ᱞᱮᱠᱟ ᱠᱚ ᱞᱟᱹᱭ ᱛᱟᱦᱮᱱᱟ ᱱᱤᱭᱟᱹ ᱢᱚᱬᱮ ᱢᱟᱦᱟ ᱠᱚᱨᱮᱱᱟᱜ ᱧᱩᱛᱩᱢ ᱥᱮ ᱯᱩᱥ ᱵᱚᱸᱜᱟ ᱠᱚ ᱢᱟᱱᱟᱣ ᱛᱟᱦᱮᱸᱱᱟ ᱥᱮ ᱮ ᱥᱚᱨᱦᱟᱭ ᱵᱚᱸᱜᱟ
ᱟᱞᱮ ᱟᱞᱮᱮ. ᱥᱮᱫ ᱫᱚ ᱢᱟᱜᱽ ᱢᱟᱜᱽ ᱵᱚᱸᱜᱟ ᱨᱮ ᱥᱚᱨᱦᱹᱟᱭ ᱠᱚ ᱢᱟᱱᱟᱣ ᱜᱮᱭᱟ ᱟᱞᱮ ᱫᱚ ᱯᱩᱥ ᱵᱚᱸᱜᱟ ᱫᱚ ᱵᱟᱝ
ᱢᱟ ᱢᱟᱜᱽ ᱵᱚᱸᱜᱟ
ᱦᱮᱸ ᱢᱟᱜᱽ ᱵᱚᱸᱜᱟ
ᱟᱸ
ᱢᱟᱜᱽ ᱵᱚᱸᱜᱟ ᱥᱟᱶ ᱥᱚᱨᱦᱟᱭ ᱥᱟᱶ ᱥᱟᱶ ᱛᱮᱜᱮ ᱮ ᱥᱚᱨᱦᱟᱭ ᱥᱟᱶᱛᱮ ᱦᱚᱸ ᱥᱟᱠᱨᱟᱛ ᱦᱚᱸ ᱦᱩᱭᱩᱜ ᱛᱟᱞᱮ ᱜᱮᱭᱟ
ᱦᱚᱸ ᱟᱨ ᱜᱚᱝᱠᱮ ᱢᱟᱱᱮ ᱛᱤᱱ ᱢᱟᱦᱟ ᱯᱮ ᱢᱟᱱᱟᱣ ᱛᱟᱦᱮᱱ ᱯᱮ
ᱚᱱᱟ ᱫᱚ ᱢᱟᱦᱟ ᱞᱮᱠᱟ ᱜᱮ
ᱛᱤᱱᱟᱹᱜ ᱢᱟᱦᱟ ᱯᱮ ᱢᱟᱱᱟᱣ ᱛᱟᱦᱮᱱ ᱛᱮ ᱥᱚᱨᱦᱟᱭ ᱯᱚᱨᱚᱵᱽ
ᱮᱭᱟᱭ ᱢᱟᱦᱟ ᱮᱭᱟᱭ ᱢᱟᱦᱟ
ᱮᱭᱟᱭ ᱢᱟᱦᱟ
ᱦᱮᱸ
ᱪᱮᱫ ᱢᱟᱦᱟ ᱠᱚ ᱨᱮᱱᱟᱜ ᱧᱩᱛᱩᱢ
ᱩᱢ, ᱩᱢ, ᱫᱟᱠᱟ᱾ ᱡᱟᱞᱮ ᱡᱟᱞᱮ, ᱠᱷᱩᱱᱴᱟᱹᱶ, ᱦᱟᱠᱩ ᱠᱟᱴᱠᱚᱢ ᱟᱨ ᱥᱟᱠᱨᱟᱛ
ᱢᱟᱱᱮ
ᱢᱟᱱᱮ ᱥᱟᱠᱨᱟᱛ ᱥᱟᱶ ᱛᱮᱜᱮ ᱥᱚᱨᱦᱟᱭ ᱥᱟᱶᱛᱮ ᱦᱚᱸ ᱥᱟᱠᱨᱟᱛ ᱞᱮ ᱢᱟᱱᱟᱶ ᱛᱚᱨᱟᱭ ᱜᱮᱭᱟ
ᱢᱟᱱᱮ ᱥᱚᱨᱦᱟᱭ ᱫᱚ ᱢᱚᱬᱮ ᱢᱟᱦᱟ ᱜᱮ ᱢᱚᱬᱮ ᱢᱟᱦᱟ ᱫᱚ ᱟᱫᱚ ᱟᱯᱮ ᱫᱚ ᱥᱚᱨᱦᱟᱭ ᱥᱟᱶᱛᱮ ᱜᱮ ᱥᱟᱠᱨᱟᱛ ᱟᱯᱮ ᱢᱟᱱᱟᱣ ᱛᱮ ᱟᱫᱚ ᱮᱭᱟᱭ ᱢᱟᱦᱟ ᱦᱩᱭᱩᱜ ᱛᱟᱯᱮ ᱠᱟᱱᱟ ᱚᱱᱟ ᱡᱟᱦᱟᱸ ᱠᱚᱢ ᱞᱟᱹᱭ ᱠᱮᱫ ᱚᱱᱟ ᱦᱟᱹᱠᱩ ᱠᱟᱴᱠᱚᱢ ᱥᱮ ᱥᱟᱠᱨᱟᱛ ᱚᱱᱟ ᱠᱚ ᱠᱚᱫᱚ ᱟᱞᱮ ᱫᱚ ᱢᱟᱱᱮ ᱡᱩᱫᱟᱹ ᱵᱷᱟᱵ ᱛᱮᱞᱮ ᱢᱟᱱᱟᱣ ᱛᱟᱦᱮᱸᱱᱟ ᱛᱚ ᱟᱫᱚ ᱚᱱᱟᱛᱮ ᱟᱞᱟᱫᱟ ᱜᱮᱭᱟ ᱵᱟᱠᱷᱟᱡ ᱫᱚ ᱢᱚᱬᱮ ᱢᱟᱦᱟ ᱜᱮ ᱥᱚᱨᱦᱟᱭ ᱫᱚ ᱦᱳᱭᱩᱜ ᱛᱟᱵᱚᱱ ᱛᱟᱦᱮᱱᱟ ᱟᱫᱚ ᱚᱱᱟ ᱟᱯᱮ ᱫᱚ ᱚᱱᱟ ᱢᱟᱜᱽ ᱵᱚᱸᱜᱟ ᱯᱮ ᱥᱚᱨᱦᱟᱭᱚᱜᱼᱟ ᱟᱨ ᱚᱱᱟ ᱢᱤᱫ ᱥᱟᱶ ᱛᱮᱜᱮ ᱛᱚ ᱚᱱᱟ ᱦᱚᱛᱮᱡ ᱛᱮ ᱟᱫᱚ ᱮᱭᱟᱭ ᱢᱟᱦᱟ ᱦᱳᱭᱩᱜ
ᱦᱮᱸ ᱦᱮᱸ ᱢᱟᱱᱮ ᱥᱟᱵ ᱠᱟᱢ ᱟᱯᱮ ᱦᱚᱸ ᱚᱠᱟ ᱟᱨ ᱢᱟᱜᱽ ᱵᱚᱸᱜᱟ ᱨᱮᱜᱮ ᱟᱯᱮ ᱥᱟᱠᱨᱟᱛ ᱦᱚᱸ ᱦᱩᱭᱩᱜᱼᱟ ᱚᱱᱟ ᱥᱟᱶᱛᱮ ᱢᱟᱱᱮ ᱟᱫᱚ ᱢᱤᱫ ᱥᱟᱶᱛᱮ ᱜᱮ ᱥᱟᱠᱨᱟᱛ ᱦᱚᱸ ᱯᱟᱲᱟᱜᱼᱟ ᱵᱷᱟᱞᱮ ᱜᱮ ᱟᱯᱮ ᱧᱮᱞ ᱢᱮ ᱛᱮᱨᱚ ᱛᱟᱹᱨᱤᱠᱷ ᱛᱮᱨᱚ ᱛᱟᱹᱨᱤᱠᱷ ᱨᱮᱜᱮ ᱥᱟᱠᱨᱟᱛ ᱦᱩᱭᱩᱜ ᱛᱟᱯᱮᱭᱟ ᱟᱞᱮ ᱚᱱᱟ ᱛᱮᱨᱚ ᱪᱳᱫᱫᱳ ᱛᱟᱹᱨᱤᱠᱷ ᱨᱮ ᱦᱤᱞᱳᱜ ᱟᱞᱮ ᱦᱚᱸ ᱥᱟᱠᱨᱟᱛ ᱦᱚᱸ ᱯᱟᱲᱟᱜᱼᱟ
ᱦᱳᱭ ᱟᱞᱮ ᱥᱮᱫ ᱫᱚ ᱢᱟᱱᱮ ᱜᱚᱝᱠᱮ ᱩᱢ ᱢᱟᱦᱟ ᱦᱤᱞᱚᱜ ᱚᱠᱟ ᱞᱮᱠᱟ ᱠᱚ ᱢᱟᱱᱟᱣᱟ ᱚᱱᱟᱜᱮ ᱠᱟᱴᱤᱡ ᱤᱧ ᱞᱟᱹᱭ ᱞᱮᱜᱮ ᱛᱟᱦᱞᱮ
ᱦᱩᱸ
ᱩᱢ ᱢᱟᱦᱟ ᱦᱤᱞᱳᱜ ᱫᱚ ᱟᱵᱚ ᱫᱚ ᱢᱟᱱᱮ ᱥᱟᱱᱟᱢ ᱵᱚᱸᱜᱟ ᱵᱩᱨᱩ ᱞᱟᱹᱜᱤᱱ ᱢᱟᱱᱮ ᱩᱢ ᱯᱷᱟᱨᱪᱟ ᱯᱷᱟᱨᱪᱤᱜ ᱟᱵᱩᱱ ᱛᱟᱨᱯᱚᱨ ᱵᱚᱱ ᱵᱚᱸᱜᱟ ᱵᱩᱨᱩᱭ ᱴᱷᱮᱱ ᱦᱟᱸᱜ ᱢᱟᱱᱮ ᱥᱟᱯᱷᱟ ᱥᱟᱹᱯᱷᱤ ᱠᱟᱛᱮᱜ ᱚᱱᱠᱟ ᱜᱮ ᱩᱢ ᱢᱟᱦᱟ ᱦᱤᱞᱳᱜ ᱫᱚ ᱥᱟᱱᱟᱢᱟᱜ ᱟᱵᱚᱣᱟᱜ ᱡᱟᱦᱟᱸ ᱠᱚ ᱠᱷᱟᱱᱛᱟ ᱠᱚᱢᱵᱚᱞ ᱠᱚ ᱞᱩᱜᱽᱲᱤᱡ ᱠᱚ ᱛᱟᱦᱮᱱ ᱛᱟᱵᱚᱱᱟ ᱥᱟᱱᱟᱢᱟᱜ ᱥᱟᱯᱷᱟ ᱥᱟᱯᱷᱤ ᱠᱮᱫ ᱜᱮᱵᱚᱱ ᱛᱮᱠᱮ ᱥᱚᱵᱚᱜ ᱠᱮᱫ ᱜᱮᱵᱚᱱ ᱩᱜ ᱠᱚᱵᱚᱱ ᱠᱟᱹᱢᱪᱤᱭᱮᱱ ᱜᱮ ᱛᱟᱨᱯᱚᱨ ᱯᱟᱭᱨᱟ ᱥᱟᱯᱷᱟ ᱠᱟᱛᱮᱜ ᱢᱟᱱᱮ ᱡᱟᱦᱟᱸᱭ ᱠᱚ ᱩᱯᱟᱹᱥ ᱠᱟᱜᱼᱟ ᱠᱚ ᱩᱝᱠᱩ ᱠᱚᱫᱚ ᱩᱯᱟᱹᱥ ᱠᱟᱛᱮᱜ ᱢᱟᱱᱮ ᱱᱟᱭᱠᱮ ᱥᱳᱛᱳᱜ ᱠᱟᱛᱮᱜ ᱡᱟᱦᱟᱸ ᱡᱟᱦᱮᱨ ᱛᱮ ᱫᱚ ᱵᱟᱝ ᱜᱚᱴ ᱛᱮᱠᱚ ᱪᱟᱞᱟᱜᱼᱟ ᱜᱚᱴ ᱨᱮ ᱪᱟᱞᱟᱣ ᱠᱟᱛᱮᱜ ᱚᱸᱰᱮ ᱵᱚᱸᱜᱟ ᱵᱩᱨᱩ ᱦᱩᱭᱩᱜ ᱛᱟᱦᱮᱱᱟ ᱛᱟᱨᱯᱚᱨ ᱮ ᱟᱛᱳ ᱠᱚᱲᱟ ᱜᱤᱫᱽᱨᱟᱹ ᱠᱚ ᱞᱟᱹᱜᱤᱫ ᱚᱸᱰᱮ ᱠᱷᱤᱪᱩᱲᱤ ᱡᱟᱦᱟᱱᱟᱜ ᱠᱷᱤᱪᱩᱲᱤ ᱠᱚ ᱡᱚᱢ ᱵᱟᱲᱟ ᱠᱟᱛᱮᱜ ᱛᱚ ᱦᱟᱸᱜ ᱢᱩᱪᱟᱹᱫ ᱨᱮ ᱥᱚᱨᱦᱟᱭ ᱠᱚ ᱨᱮᱱᱟᱜ ᱠᱤᱪᱷᱩ ᱱᱤᱭᱚᱢ ᱠᱟᱹᱱᱩᱱ ᱠᱚ ᱞᱟᱹᱭ ᱠᱮᱫ ᱜᱮ ᱡᱮᱢ ᱦᱳᱭ ᱚᱠᱟ ᱞᱮᱠᱟ ᱜᱟᱱᱚᱜᱼᱟ ᱥᱚᱨᱦᱟᱭ ᱠᱚᱨᱮ ᱪᱤᱫ ᱠᱚ ᱵᱟᱝ ᱜᱟᱱᱚᱜ ᱟ ᱱᱟᱥᱮᱱᱟᱜ ᱱᱤᱭᱚᱢ ᱠᱟᱹᱱᱩᱱ ᱠᱚ ᱞᱟᱹᱭ ᱠᱮᱫ ᱜᱮ ᱟᱫᱚ ᱱᱟᱭᱠᱮ ᱥᱳᱛᱳᱜ ᱠᱟᱛᱮᱜ ᱟᱨᱚ ᱨᱩᱣᱟᱹᱲ ᱦᱮᱡ ᱦᱳᱭ ᱱᱟᱭᱠᱮ ᱨᱟᱪᱟ ᱱᱟᱭᱠᱮ ᱨᱟᱪᱟ ᱨᱮ ᱦᱮᱡ ᱠᱟᱛᱮᱜ ᱯᱮ ᱟᱠᱷᱲᱟ ᱵᱟᱠᱷᱟᱡ ᱢᱚᱬᱮ ᱟᱠᱷᱲᱟ ᱜᱟᱱ ᱮᱱᱮᱡ ᱦᱩᱭᱮᱱ ᱜᱮ ᱾ ᱛᱟᱨᱯᱚᱨ ᱪᱮᱫ ᱟᱫᱚ ᱢᱟᱱᱮ ᱩᱱ ᱦᱤᱞᱳᱜ ᱩᱢ ᱢᱟᱦᱟ ᱫᱚ ᱚᱱᱠᱟ ᱠᱟᱛᱮᱜ ᱜᱮ ᱢᱩᱪᱟᱹᱫ ᱮᱱ ᱜᱮ ᱚᱱᱠᱟ ᱟᱯᱮ ᱥᱮᱫ ᱫᱚ ᱜᱟᱢᱠᱮ ᱚᱠᱟ ᱞᱮᱠᱟ?
ᱟᱞᱮ ᱥᱮᱫ ᱫᱚ ᱟᱢ ᱪᱮᱫ ᱞᱮᱠᱟᱢ ᱞᱟᱹᱭ ᱠᱮᱫᱟ ᱚᱱᱠᱟ ᱵᱷᱟᱵᱽ ᱛᱮᱜᱮ ᱠᱤᱱᱛᱩ ᱟᱞᱟᱫᱟ ᱦᱤᱥᱟᱹᱵ ᱛᱮᱜᱮ ᱦᱩᱭᱩᱜᱼᱟ
ᱡᱟ ᱯᱨᱚᱛᱷᱚᱢ ᱵᱤᱱ ᱞᱟᱹᱭ ᱠᱮᱫ ᱞᱮᱠᱟ ᱡᱟᱦᱮᱜ ᱡᱟᱦᱮᱨ ᱛᱟ ᱡᱟᱦᱟᱸᱭ ᱥᱟᱣ ᱱᱮ, ᱵᱚᱸᱜᱟ ᱵᱩᱨᱩ ᱦᱳᱭᱩᱼᱟ, ᱢᱟᱱᱮ ᱚᱝᱠᱟ ᱦᱤᱥᱟᱹᱵᱽ ᱛᱮᱜᱮ ᱦᱩᱭᱩᱜᱼᱟ ᱟᱞᱮ ᱥᱮᱱ ᱦᱮᱸ ᱛᱚ
ᱵᱚᱸᱜᱟ ᱮ ᱵᱚᱸᱜᱟ ᱵᱩᱨᱩ ᱦᱳᱭᱳᱼᱟ᱾ ᱥᱟᱶᱛᱮ ᱟᱛᱮ ᱵᱚᱸᱜᱟ ᱵᱩᱨᱩ ᱦᱩᱭ ᱥᱟᱶ ᱛᱮ ᱜᱤ ᱡᱟᱦᱟᱸ ᱡᱮᱫᱟ ᱵᱚᱝᱜᱟ ᱵᱚᱲ ᱦᱩᱭᱛᱮ ᱢᱟᱱᱮ ᱡᱟᱦᱮᱨ ᱛᱷᱟᱱ ᱫᱚ ᱟᱞᱮ ᱫᱚ ᱵᱟᱝ ᱦᱩᱭᱩᱜᱼᱟ ᱟᱞᱮ ᱫᱚ ᱢᱮᱱᱟ ᱵᱟᱹᱭᱦᱟᱹᱲ ᱫᱚ ᱵᱟᱹᱭᱦᱟᱹᱲ ᱨᱮ ᱥᱟᱵ ᱠᱟᱢ ᱦᱳᱭᱩ-ᱟ ᱵᱩᱡᱫᱟᱢ᱾ ᱯᱟᱹᱭᱦᱟᱹᱲ ᱢᱟᱱᱮ ᱵᱟ. ᱜ
ᱦᱟᱞᱳ
ᱦᱮᱸ ᱜᱚᱢᱠᱮ ᱟᱸᱡᱚᱢᱼᱚᱜ ᱠᱟᱱᱟ᱾
ᱟᱸᱡᱚᱢᱼᱚᱜ ᱠᱟᱱᱟ ᱢᱟᱱᱮ ᱵᱟᱹᱭᱦᱟᱹᱲ ᱨᱮ ᱢᱟᱱᱮ ᱵᱟᱹᱭᱦᱟᱹᱲ ᱚᱱᱠᱟ ᱢᱤᱫᱴᱮᱡ ᱦᱩᱭᱩᱜᱼᱟ ᱚᱸᱰᱮ ᱚᱸᱰᱮ ᱜᱷᱩᱨᱤᱡ ᱛᱮ ᱯᱚᱛᱟᱣ ᱠᱟᱛᱮᱜ ᱚᱸᱰᱮ ᱵᱚᱸᱜᱟ ᱵᱩᱨᱩ ᱧᱩᱛᱩᱢ ᱛᱮ ᱛᱟᱦᱮᱱᱟ ᱚᱸᱰᱮ ᱥᱤᱸᱫᱩᱨ ᱤᱭᱟᱹ ᱥᱤᱸᱫᱩᱨ ᱴᱤᱫᱟᱹᱜ ᱠᱟᱛᱮ ᱥᱟᱶᱛᱮ ᱚᱱᱟ ᱜᱚᱲᱦᱟ ᱨᱮᱱᱟᱜ ᱡᱮᱴᱟ ᱫᱷᱩᱯ ᱠᱚ ᱞᱟᱜᱟᱣ ᱠᱟᱛ ᱟᱯᱮ ᱥᱟᱶᱛᱮ ᱚᱸᱰᱮᱜᱤ ᱵᱚᱸᱜᱟ ᱵᱩᱨᱩ ᱦᱩᱭᱩᱜᱼᱟ ᱵᱚᱸᱜᱟ ᱵᱩᱨᱩ ᱦᱩᱭᱩᱜ ᱥᱟᱶᱛᱮ ᱚᱱᱟ ᱯᱟᱥᱮ ᱨᱮ ᱡᱟᱦᱟᱸ ᱠᱩ ᱥᱩᱲᱟᱹᱭ ᱥᱩᱲᱟᱹᱭ ᱥᱩᱲᱟᱹᱭ ᱟ ᱟᱫᱚ ᱠᱚ ᱜᱩᱲ ᱥᱩᱲᱟᱹᱭᱟ ᱜᱩᱲ ᱜᱩᱲ ᱥᱩᱲᱟᱹ ᱦᱩᱭᱩᱜᱼᱟ ᱜᱩᱲ ᱥᱩᱲᱟᱹ ᱡᱚᱢ ᱵᱟᱲᱟ ᱠᱟᱛᱮ ᱜᱤ ᱢᱩᱪᱟᱹᱫ ᱨᱮ ᱱᱤᱡᱮ ᱱᱤᱡᱮ ᱚᱲᱟᱜ ᱠᱚ ᱪᱟᱞᱟᱜᱼᱟ ᱥᱟᱶᱛᱮ ᱟᱥ ᱢᱟᱱᱮ ᱱᱟᱭᱠᱮ ᱠᱚ ᱫᱟᱨᱟ ᱱᱟᱭᱠᱮ ᱚᱲᱟᱜ ᱠᱚ ᱪᱟᱞᱟᱣ ᱚᱸᱰᱮᱠᱩ ᱠᱤᱪᱷᱩ ᱟᱠᱷᱲᱟ ᱠᱚ ᱢᱩᱪ ᱚᱱᱠᱟ ᱚᱱᱠᱟ ᱠᱟᱛᱮ ᱜᱮ ᱢᱟᱱᱮ ᱟᱞᱮ ᱥᱮᱫ ᱫᱚ ᱚᱱᱠᱟ ᱦᱩᱭᱩᱜᱼᱟ ᱥᱟᱶᱛᱮ ᱟᱵᱟᱨ ᱫᱚᱥᱟᱨ ᱫᱤᱱ ᱫᱟᱠᱟ ᱫᱟᱠᱟ ᱫᱟᱼᱼ ᱫᱚᱥᱟᱨ ᱫᱤᱱ ᱫᱟᱠᱟ ᱢᱟᱱᱮ ᱢᱟᱱᱮ ᱫᱟᱠᱟ ᱟᱠᱚᱨᱮᱱ ᱯᱮᱲᱟ ᱠᱚ ᱥᱟᱶᱛᱮ ᱟᱠᱚᱨᱮᱱ ᱵᱚᱭᱦᱟ ᱠᱚ ᱦᱤᱡᱩᱜᱼᱟ ᱫᱟᱠᱟ ᱠᱚ ᱡᱚᱢ ᱦᱚᱪᱚ ᱠᱚᱣᱟ ᱢᱟᱱᱮ ᱚᱱᱠᱟ ᱠᱟᱛᱮᱫ ᱚᱠᱛᱚ ᱴᱟᱜ ᱤᱫᱤᱭᱟ ᱢᱟᱱᱮ ᱚᱱᱠᱟ ᱠᱟᱛᱮᱜ ᱥᱚᱨᱦᱟᱭ ᱯᱚᱞᱚᱢ ᱪᱟᱞᱟᱜᱼᱟ᱾ ᱢᱟᱱᱮ ᱩᱢ ᱫᱤᱱ ᱩᱢ ᱞᱮᱠᱟ ᱠᱟᱹᱢᱤ ᱛᱮᱜᱮ ᱛᱟᱜ ᱪᱟᱞᱟᱜᱼᱟ ᱫᱟᱠᱟ ᱫᱤᱱ ᱫᱟᱠᱟ ᱛᱟᱨᱯᱚᱨᱮ ᱠᱷᱩᱱᱴᱟᱹᱣ ᱠᱷᱩᱱᱴᱟᱹᱣ ᱠᱷᱩᱱᱴᱟᱹᱣ ᱫᱚ ᱥᱮ ᱥᱮᱨᱚᱠᱚᱢ ᱫᱚ ᱟᱞᱮ ᱥᱮᱫ ᱫᱚ ᱵᱟᱝ ᱦᱩᱭᱩᱜ ᱜᱮᱭᱟ ᱠᱤᱪᱷᱩ ᱠᱤᱪᱷᱩ ᱡᱟᱭᱜᱟ ᱨᱮ ᱠᱚ ᱢᱟᱱᱟᱣ ᱜᱮᱭᱟ ᱛᱟᱨᱯᱚᱨᱮ ᱦᱟᱹᱠᱩ ᱠᱟᱴᱠᱚᱢ ᱟᱨ ᱟᱨ ᱦᱟᱹᱠᱩ ᱠᱟᱴᱠᱚᱢ ᱦᱩᱭᱩᱜᱼᱟ ᱥᱟᱶᱛᱮ ᱥᱟᱶ ᱛᱮᱫ ᱥᱟᱠᱨᱟᱛ
ᱟᱨ
ᱛᱚ ᱥᱟᱠᱨᱟᱛ ᱫᱚ ᱟᱯᱮ ᱥᱮᱫ ᱫᱚ ᱪᱮᱫ ᱞᱮᱠᱟ ᱠᱚ ᱢᱟᱱᱟᱣᱟ ᱟᱯᱮ ᱥᱮᱫ ᱛᱤᱱᱟᱹᱜ ᱫᱤᱱ ᱠᱚ ᱢᱟᱱᱟᱣ ᱜᱮᱭᱟ
ᱥᱟᱠᱨᱟᱛ ᱥᱮᱫ ᱥᱟᱠᱨᱟᱛ ᱫᱚ ᱟᱞᱮ ᱥᱮᱫ ᱫᱚ ᱢᱟᱱᱮ ᱢᱤᱫ ᱫᱤᱱ ᱜᱮᱠᱚ ᱢᱟᱱᱟᱣ ᱛᱟᱦᱮᱱᱟ ᱟᱫᱚ ᱩᱱᱠᱩ ᱥᱮᱫ ᱤᱧ ᱟᱸᱡᱚᱢ ᱠᱟᱫᱟ ᱯᱮ ᱢᱟᱦᱟ ᱠᱚ ᱢᱟᱱᱟᱣ ᱛᱟᱦᱮᱱᱟ ᱠᱤᱱᱛᱩ ᱟᱞᱮᱥᱮᱫ ᱫᱚ ᱢᱤᱫ ᱢᱟᱦᱟ ᱠᱚ ᱢᱟᱱᱟᱣᱟ ᱥᱟᱠᱨᱟᱛ ᱫᱚ ᱡᱟᱦᱟᱸ ᱚᱱᱟ ᱫᱚ ᱤᱭᱟᱹ ᱢᱚᱠᱚᱨ ᱠᱚ ᱢᱮᱛᱟᱜ ᱜᱮᱭᱟ ᱦᱳᱭᱱᱟ ᱚᱱᱟ ᱢᱚᱠᱚᱨ ᱨᱮᱫᱚ ᱛᱚ ᱥᱮᱛᱟᱜ ᱵᱚᱦᱚᱨ ᱨᱮᱠᱚ ᱯᱟᱭᱨᱟᱜ ᱠᱟᱱᱟ᱾
ᱛᱟᱨᱯᱚᱨᱮ ᱢᱟᱱᱮ ᱵᱮᱲᱟ ᱟᱶᱨᱤ ᱨᱟᱠᱟᱵ ᱨᱮ ᱩᱱ ᱫᱚᱠᱚ ᱯᱟᱭᱨᱟᱜ ᱜᱮᱭᱟ᱾ ᱯᱟᱭᱨᱟ ᱛᱚᱠᱚ ᱯᱷᱟᱨᱪᱟᱭᱮᱱ ᱠᱚ ᱛᱩᱯᱚ ᱯᱷᱟᱨᱪᱟ ᱠᱟᱛᱮᱜ ᱢᱟᱱᱮ ᱚᱸᱰᱮ ᱢᱤᱫᱴᱟᱝ ᱠᱩᱢᱵᱟᱹ ᱠᱚ ᱵᱮ ᱪ ᱟᱨ ᱨᱟᱵᱟᱝ ᱫᱤᱱ ᱯᱟᱲᱟᱜ-ᱟ ᱥᱮ ᱥᱟᱠᱨᱟᱛ ᱫᱚ ᱯᱩᱥ ᱵᱚᱸᱜᱟ ᱫᱤᱱ ᱯᱩᱥ ᱵᱚᱸᱜᱟ ᱢᱩᱪᱟᱹᱫ ᱨᱮ᱾ ᱛᱚ ᱜᱟᱡᱮ ᱡᱟᱹᱥᱛᱤ ᱜᱮ ᱨᱟᱵᱟᱝ ᱜᱮᱭᱟ ᱟᱫᱚ ᱚᱱᱟ ᱦᱚᱛᱮᱡ ᱛᱮ ᱚᱸᱰᱮ ᱠᱩᱵᱟᱹ ᱠᱚ ᱡᱩᱛ ᱠᱟᱜ-ᱟ᱾ ᱟᱨ ᱚᱱᱟ ᱠᱩᱢᱵᱟᱹ ᱠᱚ ᱫᱷᱚᱨᱟᱣᱟᱜ ᱜᱮᱭᱟ ᱟᱨ ᱚᱱᱠᱟ ᱜᱮ ᱤᱭᱟᱹ ᱡᱚᱨᱚᱜ ᱮᱱ ᱠᱚ ᱡᱳᱨᱳᱜ ᱠᱟᱛᱮᱫ ᱚᱲᱟᱜ ᱠᱚ ᱦᱮᱡ ᱮᱱ ᱜᱮᱭᱟ ᱟᱨ ᱚᱲᱟᱜ ᱨᱮ ᱤᱱ ᱦᱤᱞᱳᱜ ᱫᱚ ᱯᱤᱴᱷᱟᱹ ᱞᱟᱴᱷᱟ ᱦᱩᱭᱩᱜ ᱠᱟᱱ ᱜᱮᱭᱟ ᱢᱟᱱᱮ ᱚᱲᱟᱜ ᱨᱮ ᱡᱟᱦᱟᱸᱭ ᱟᱭᱳᱼᱵᱟᱵᱟ ᱛᱟᱠᱚ ᱠᱚ ᱛᱟᱦᱮᱱᱟ ᱩᱱᱠᱩ ᱠᱚᱫᱚ ᱠᱚ ᱯᱤᱴᱷᱟᱹ ᱞᱟᱴᱷᱟᱭᱟ᱾ ᱟᱨ ᱜᱤᱫᱽᱨᱟᱹ ᱠᱚᱫᱚ ᱢᱟᱱᱮ ᱥᱮᱛᱟᱜ ᱵᱷᱳᱨ ᱨᱮ ᱯᱟᱭᱨᱟ ᱠᱟᱛᱮᱫ ᱚᱱᱟ ᱠᱟᱥᱟ ᱞᱚᱴᱟᱛᱮ ᱫᱟᱜ ᱠᱚ ᱟᱹᱜᱩ ᱛᱚᱨᱟᱭ ᱠᱚ ᱟᱨ ᱚᱱᱟ ᱫᱟᱜ ᱫᱚ ᱢᱟᱱᱮ ᱠᱷᱟᱹᱨᱟᱹᱭ ᱠᱚᱨᱮ ᱠᱚ ᱪᱷᱤᱴᱠᱟᱹᱣᱟᱜ-ᱟ ᱠᱷᱟᱹᱨᱟᱹᱭ ᱠᱚᱨᱮ ᱚᱲᱟᱜ ᱠᱚᱨᱮ ᱟᱨ ᱚᱲᱟᱜ ᱦᱚᱲ ᱡᱟᱦᱟᱸ ᱠᱚ ᱯᱤᱴᱷᱟᱹ ᱞᱟᱹᱴᱷᱟ ᱠᱮᱫ ᱜᱮ ᱚᱱᱟ ᱠᱚ ᱵᱚᱸᱜᱟ ᱵᱩᱨᱩ ᱦᱩᱭ ᱮᱱ ᱜᱮ ᱵᱚᱸᱜᱟ ᱵᱩᱨᱩ ᱠᱟᱛᱮ ᱟᱫᱚ ᱠᱚ ᱡᱚᱢᱟ ᱟᱫᱚ ᱡᱚᱢ ᱠᱟᱛᱮᱫ ᱥᱮᱸᱫᱽᱨᱟ ᱠᱚ ᱪᱟᱞᱟᱣ-ᱟ᱾ ᱟᱞᱮ ᱥᱮᱡ ᱫᱚ ᱱᱚᱝᱠᱟ ᱥᱟᱠᱨᱟᱛ ᱫᱚ ᱦᱩᱭᱩᱜ ᱠᱟᱱᱟ ᱟᱯᱮ ᱥᱮᱡ ᱫᱚ ᱚᱠᱟ ᱞᱮᱠᱟ᱾
ᱟᱞᱮ ᱥᱮᱱ ᱠᱚᱫᱚ ᱟᱹᱰᱤ ᱜᱮ ᱵᱷᱮᱜᱟᱨ ᱟᱞᱟᱠ ᱜᱮᱛᱟ ᱯᱮᱭᱟ᱾
ᱞᱟᱹᱭ ᱫᱤᱧ ᱟᱡᱚᱢ ᱚᱜ ᱠᱟᱱᱟ ᱟᱞᱥᱮᱱ ᱟᱹᱰᱤ ᱜᱮ ᱟᱞᱟᱠ ᱜᱮᱛᱟ ᱯᱮ
ᱟᱸᱡᱚᱢᱚᱜ ᱠᱟᱱᱟ ᱞᱟᱹᱭ ᱵᱮᱱ ᱦᱮᱸ
ᱟᱞᱮ ᱥᱮᱫ ᱫᱚ ᱱᱚᱝᱠᱟ ᱦᱩᱭᱩᱜ ᱠᱟᱱᱟ ᱟᱞᱮ ᱥᱮᱫ ᱫᱚ ᱥᱟᱠᱨᱟᱛ ᱫᱤᱱ ᱫᱚ ᱢᱟᱱᱮ ᱥᱟᱠᱟᱨᱟᱛ ᱫᱤᱱ ᱦᱤᱞᱚᱜ ᱫᱚᱥᱟᱨ ᱥᱮᱛᱟᱜᱚ-ᱟ ᱥᱮ ᱮᱴᱟᱜᱟᱜ ᱮ ᱡᱚᱜᱽ ᱢᱟᱹᱡᱰᱤ ᱢᱮᱱᱟᱜᱼᱟ ᱡᱚᱜᱽ ᱢᱟᱹᱡᱷᱤ ᱟᱡ ᱥᱮᱛᱟᱜ ᱨᱮ ᱴᱟᱢᱟ ᱠᱟᱛᱮᱫ ᱢᱟᱱᱮ ᱠᱩᱞᱦᱤᱢ ᱠᱚ ᱢᱟᱱᱮ ᱠᱩᱞᱦᱤ ᱠᱩᱞᱦᱤ ᱛᱮ ᱢᱟᱱᱮ ᱴᱟᱢᱟᱠ ᱨᱩ ᱥᱮ ᱪᱟᱞᱟᱜ ᱟᱭ ᱢᱟᱱᱮ ᱡᱚᱛᱚ ᱠᱚ ᱵᱮᱨᱮᱫᱚᱜ ᱢᱟ ᱦᱮᱸ ᱵᱮᱨᱮᱫ ᱥᱟᱶ ᱥᱟᱶᱛᱮ ᱥᱟᱶᱛᱮ ᱟᱨ ᱥᱟᱶᱛᱮ ᱵᱟᱦᱨᱮ ᱨᱮ ᱢᱟᱱᱮ ᱟ ᱟᱹᱰᱤ ᱡᱮ ᱫᱟᱠᱟ ᱫᱟᱠᱟ ᱡᱚᱢ ᱠᱟᱛᱮᱜ ᱟᱹᱛᱩ ᱢᱚᱬᱮ ᱟᱹᱛᱩ ᱢᱟᱱᱮ ᱟ ᱟᱹᱛᱩ ᱢᱚᱬᱮ ᱚᱲᱟᱜ ᱠᱚ ᱪᱟᱞᱟᱜᱼᱟ ᱢ ᱰᱠᱟ ᱠᱚ ᱥᱮ ᱪᱟᱞᱞᱟ ᱰᱠᱟ ᱠᱚ ᱛ ᱡᱚᱢ ᱡᱚᱢ ᱦᱚᱭ ᱠᱟᱛᱮ ᱚᱦᱚ, ᱟᱫᱚ ᱚᱱᱟ ᱢᱟᱺᱡᱷᱤ ᱛᱷᱟᱱ ᱢᱟᱱᱡᱷᱤ ᱛᱷᱟᱱ ᱢᱮᱱᱟᱜᱼᱟ ᱟᱫᱚ ᱢᱟᱺᱡᱷᱤ ᱛᱷᱟᱱ ᱨᱮ ᱢᱟᱸᱡᱷᱤ ᱦᱟᱲᱟᱢ ᱮ.. ᱯᱩᱡᱟᱹᱭᱟ ᱯᱩᱡᱟᱹ ᱥᱟᱶ ᱥᱟᱶᱛᱮ ᱡᱚᱜ ᱢᱟᱹᱱ ᱨᱮᱭᱟᱜ ᱛᱟᱢ ᱛᱟᱢ ᱢᱟᱢᱟᱠ ᱛᱟᱦᱮᱸᱟᱭᱱᱟ ᱴᱟᱢᱟᱠ ᱨᱩ ᱨᱩ ᱛᱮ ᱡᱚᱛᱚ ᱥᱮ ᱡᱟᱣᱨᱟ ᱠᱟᱛᱮ ᱥᱮᱸᱫᱽᱨᱟ ᱠᱚ ᱪᱟᱞᱟᱜ ᱥᱮᱸᱫᱽᱨᱟ
ᱥᱮᱸᱫᱽᱨᱟ ᱥᱮᱸᱫᱽᱨᱟ ᱪᱟᱞᱟᱣ ᱪᱞᱟᱣᱛᱮ ᱢᱤᱫ ᱥᱟᱶᱛᱮ ᱠᱚ ᱪᱟᱞᱟᱣᱮᱱᱟ ᱪᱟᱞᱟᱣ ᱞᱟᱦᱟᱨᱮ ᱚᱱᱮ ᱢᱤᱫ ᱴᱮᱱ ᱠᱩᱰᱤ ᱠᱚ ᱞᱟᱹᱭᱟ ᱠᱩᱰᱤ
ᱢᱟᱱᱮ ᱚᱠᱟᱴᱟᱜ ᱦᱚᱨᱛᱮ ᱠᱚ ᱪᱟᱞᱟᱜᱼᱟ ᱚᱱᱟ ᱦᱚᱨᱛᱮ ᱴᱟᱱᱮ